ᱦᱮᱸ ᱟᱸᱡᱚᱢᱚᱜ ᱠᱟᱱᱟ ᱨᱚᱲ ᱠᱚ?
ᱦᱮᱸ ᱟᱸᱡᱚᱢᱚᱜ ᱠᱟᱱᱟ ᱟᱵᱤᱱ ᱵᱤᱱ ᱟᱸᱡᱚᱢ ᱮᱫᱟ?
ᱦᱮᱸ ᱟᱢᱚᱢ ᱫᱟᱞᱤᱧ
ᱦᱩᱸ ᱛᱟᱦᱚᱞᱮᱼᱼ ᱪᱮᱫ ᱦᱚᱸ ᱵᱟᱝ ᱱᱚᱜ ᱚᱭ ᱠᱤᱫᱩᱵ ᱵᱟᱲᱟ ᱠᱚ ᱦᱩᱭ ᱠᱟᱛᱮᱜ ᱦᱚᱸᱚᱭᱼᱼ ᱠᱟᱹᱴᱤᱡ ᱞᱤᱧ ᱫᱩᱲᱩᱵ ᱵᱟᱲᱟ ᱟᱠᱟᱱᱟ ᱟᱹᱵᱤᱱ ᱜᱮ?
ᱟᱹᱞᱤᱧ ᱦᱚᱸ ᱱᱚᱜᱼᱚᱭ ᱞᱤᱧ ᱜᱤᱛᱤᱡ ᱟᱠᱟᱱᱟ ᱱᱤᱛᱚᱜ ᱫᱚ ᱡᱚᱢ ᱵᱟᱲᱟ ᱠᱟᱛᱮᱫ ᱜᱮ
ᱚ ᱦᱮᱸᱛᱚ ᱛᱟᱦᱚᱞᱮ ᱵᱮᱥ ᱵᱟᱲᱟ ᱜᱮᱭᱟ ᱵᱤᱱ?
ᱦᱮᱸ ᱵᱮᱥ ᱵᱟᱲᱟ ᱜᱮᱭᱟ ᱟᱵᱤᱱ ᱜᱮ ᱚᱠᱟ ᱞᱮᱠᱟ?
ᱦᱮᱸ ᱟᱞᱤᱧ ᱦᱚᱸᱜᱚᱭ ᱢᱮᱱᱟᱜ ᱞᱤᱧᱟ ᱵᱮᱥ ᱵᱟᱲᱟ ᱜᱮᱭᱟ ᱟᱯᱟᱛᱟᱛᱚ ᱱᱤᱭᱟᱹ ᱜᱷᱟᱹᱲᱤᱡ ᱫᱚ᱾
ᱚᱻ
ᱦᱩᱸ ᱟᱥᱟᱲ ᱵᱚᱸᱜᱟ ᱫᱤᱱ ᱢᱟ ᱱᱚᱜ ᱚᱭ ᱥᱮᱴᱮᱨ ᱮᱱᱟ ᱱᱚᱜ ᱚᱭ ᱧᱮᱞ ᱧᱮᱞ ᱛᱮ ᱪᱟᱵᱟ ᱦᱚᱸ ᱦᱤᱡᱩᱜ ᱠᱟᱱᱟ ᱦᱮᱸᱥᱮ᱾
ᱦᱮᱻ
ᱟᱫᱚ ᱵᱟᱯᱞᱟ ᱚᱲᱟᱜ ᱠᱚᱼᱼ ᱵᱟᱯᱞᱟ ᱚᱲᱟᱜ ᱫᱚ ᱱᱚᱜᱼᱚᱭ ᱟ ᱧᱟᱢᱚᱜ ᱠᱟᱱ ᱧᱟᱢ ᱵᱟᱲᱟ ᱦᱩᱭᱩᱜ ᱠᱟᱱ ᱜᱮᱭᱟ᱾ ᱦᱚᱞᱟ ᱢᱚᱫᱷᱮ ᱨᱮᱜᱮ ᱢᱤᱫᱴᱟᱝ ᱵᱟᱯᱞᱟ ᱚᱲᱟᱜ ᱢᱟᱱᱮ ᱞᱚᱜᱱᱚ ᱛᱟᱦᱮᱸ ᱠᱟᱱᱟ ᱦᱳᱭᱥᱮ,
ᱦᱮᱻ
ᱛᱚ ᱤᱧᱟᱹᱜ ᱢᱤᱫᱴᱟᱝ ᱠᱩᱠᱞᱤ? ᱡᱮ ᱱᱚᱜ ᱚᱭ ᱵᱟᱯᱞᱟ ᱦᱮᱸᱥᱮ? ᱟᱵᱚ ᱱᱚᱣᱟ ᱥᱟᱱᱛᱟᱲ ᱤᱭᱟᱹᱨᱮ ᱥᱚᱢᱟᱡᱽ ᱨᱮ ᱛᱤᱱ ᱞᱮᱠᱟᱱ ᱵᱟᱯᱞᱟ ᱢᱮᱱᱟᱜᱼᱟ?
ᱵᱟᱯᱞᱟ ᱫᱚ ᱞᱟᱹᱭ ᱜᱟᱱᱚᱜᱼᱟ ᱦᱟᱸᱜ᱾ ᱠᱷᱟᱱ ᱟᱵᱧ ᱡᱩᱫᱤᱧ ᱵᱟᱲᱟᱭᱟ ᱜᱮᱞᱵᱟᱨ ᱜᱚᱴᱟᱝ ᱵᱟᱯᱞᱟ ᱚᱱᱠᱟᱱᱟᱜ ᱵᱤᱱᱡᱚᱢ ᱟᱠᱟᱫᱟ ᱧᱩᱛᱩᱢ ᱫᱚ ᱵᱟᱹᱞᱤᱧ ᱵᱟᱲᱟᱭᱟ
ᱦᱮᱸ?
ᱜᱮᱞᱵᱟᱨ ᱜᱚᱴᱟᱝ ᱢᱮᱱᱟᱜᱼᱟ ᱢᱮᱱᱠᱷᱟᱱ ᱧᱩᱛᱩᱢ ᱫᱚ ᱵᱟᱹᱞᱤᱧ ᱵᱟᱰᱟᱭᱟ ᱩᱱᱟᱜ ᱫᱚ
ᱚᱻ ᱱᱚᱣᱟ ᱫᱚ ᱟᱹᱞᱤᱧ ᱫᱚᱞᱤᱧ ᱞᱟᱹᱭ ᱟᱠᱟᱫᱟ ᱵᱟᱯᱞᱟ ᱨᱮᱱᱟᱜ ᱠᱟᱛᱷᱟ ᱦᱳᱭᱥᱮ ᱜᱮᱞᱵᱟᱨ ᱜᱚᱴᱟᱝ ᱫᱚ ᱟᱵᱤᱱ ᱫᱚ ᱪᱮᱫ ᱨᱮᱱᱟᱜ ᱠᱟᱛᱷᱟ ᱵᱤᱱ ᱞᱟᱹᱭᱼᱼ ᱪᱚ ᱠᱮᱫᱟ
ᱜᱮᱞᱵᱟᱨ ᱜᱚᱴᱟᱝ ᱵᱟᱯᱞᱟ ᱢᱮᱱᱟᱜᱼᱟ᱾
ᱚ ᱟᱹᱞᱤᱧ ᱫᱚᱞᱤᱧ ᱵᱟᱲᱟᱭᱟ ᱡᱮ ᱮᱭᱟᱭ ᱞᱮᱠᱟᱱᱟᱜ ᱵᱟᱯᱞᱟ ᱫᱚ ᱢᱮᱱᱟᱜᱼᱟ ᱦᱮᱸᱥᱮ
ᱦᱮᱸ ᱟᱫᱚ ᱚᱠᱟ ᱚᱠᱚᱭᱼᱼ ᱚᱠᱟ ᱞᱮᱠᱟ ᱦᱩᱭ ᱢᱮᱱᱠᱷᱟᱱ ᱟᱹᱞᱤᱧ ᱫᱚᱞᱤᱧ ᱧᱮᱞ ᱟᱠᱟᱫᱟ ᱡᱟᱦᱟᱸᱨᱮᱼᱼ ᱯᱩᱛᱷᱤ ᱨᱮ ᱢᱤᱫᱴᱟᱝ ᱞᱤᱧ ᱯᱟᱲᱦᱟᱣ ᱞᱮᱫᱟ ᱟᱨᱠᱤ ᱜᱮᱵᱟᱨ ᱜᱚᱴᱟᱝ ᱞᱮᱠᱟᱱᱟᱜ ᱵᱟᱯᱞᱟ ᱢᱮᱱᱟᱜᱼᱟ ᱦᱳᱭ ᱥᱮ ᱟᱫᱚ᱾ ᱚᱱᱟ ᱧᱩᱛᱩᱢ ᱠᱚᱫᱚ ᱵᱟᱹᱞᱤᱧ ᱜᱤᱛᱟᱹᱟ ᱢᱮᱱ ᱠᱷᱟᱱ ᱚᱱᱟ ᱞᱤᱧ ᱜᱮᱞᱵᱟᱨ ᱜᱚᱴᱟᱝ ᱢᱮᱱᱟᱜᱼᱟ᱾
ᱚ ᱟᱹᱞᱤᱧ ᱞᱤᱧ ᱵᱟᱲᱟᱭᱟ ᱮᱭᱟᱭ ᱜᱚᱴᱟᱝ ᱦᱮᱸ ᱥᱮ ᱚᱱᱟ ᱠᱚ ᱢᱩᱫᱽᱨᱮ ᱱᱚᱜ ᱚᱭᱼᱼ ᱡᱟᱦᱟᱸ ᱛᱤᱱᱟᱹᱜ ᱜᱟᱱ ᱞᱤᱧ ᱫᱤᱥᱟᱹᱭ ᱫᱟᱧ ᱞᱟᱹᱭ ᱟᱸᱡᱚᱢ ᱟᱵᱤᱱ ᱠᱟᱱᱟ᱾ ᱦᱮᱸ ᱥᱮᱼᱼ ᱦᱚᱜ ᱚᱭ ᱤᱭᱟᱹ ᱥᱟᱨ ᱥᱟᱹᱜᱩᱱ ᱵᱟᱯᱞᱟ ᱦᱮᱸᱥᱮ
ᱦᱮ ᱦᱮᱸ
ᱟᱨ ᱦᱚᱜ ᱚᱭ ᱠᱚᱸᱰᱮᱞ ᱧᱟᱯᱟᱢ ᱵᱟᱯᱞᱟ᱾ ᱴᱩᱝᱠᱤ ᱫᱤᱯᱤᱞ ᱵᱟᱯᱞᱟ ᱟᱨ ᱱᱤᱨᱵᱚᱞᱚ ᱵᱟᱯᱞᱟᱼᱼ ᱦᱮᱸ ᱥᱮ ᱜᱟᱨᱫᱤ ᱡᱟᱶᱟᱭ ᱵᱟᱯᱞᱟ ᱥᱟᱸᱜᱷᱟ ᱵᱟᱯᱞᱟ ᱟᱨ ᱢᱤᱫᱴᱟᱝ ᱫᱚ ᱦᱟᱸᱜ ᱵᱟᱝᱞᱤᱧ ᱫᱤᱥᱟᱹᱭᱮᱫᱟ ᱮᱭᱟᱭ ᱜᱚᱴᱟᱝ ᱛᱚ ᱦᱮᱸ ᱪᱷᱚᱴᱤ ᱞᱤᱧ ᱫᱤᱥᱟᱹ ᱠᱟᱫᱟ ᱟᱨ ᱟᱨ ᱢᱤᱫᱴᱟᱝ ᱫᱚ ᱦᱟᱸᱜ ᱵᱟᱹᱞᱤᱧ ᱫᱤᱥᱟᱹᱭᱮᱫᱟ
ᱟ
ᱟᱫᱚ ᱟᱞᱤᱧᱟᱜ ᱠᱩᱠᱞᱤ ᱦᱚᱜ ᱚᱭ ᱡᱮ ᱱᱚᱜ ᱚᱚᱭ ᱥᱟᱨ ᱥᱟᱹᱜᱩᱱ ᱵᱟᱯᱞᱟ
ᱦᱟ
ᱟᱫᱚ ᱱᱚᱣᱟ ᱫᱚᱠᱚ ᱞᱟᱹᱭᱟ ᱡᱮ ᱟᱵᱚ ᱥᱟᱱᱛᱟᱲ ᱤᱭᱟᱹᱨᱮ ᱱᱚᱣᱟ ᱜᱮ ᱚ ᱥᱚᱨᱮᱥ ᱵᱟᱯᱞᱟ ᱢᱮᱱᱛᱮ ᱠᱚ ᱞᱟᱹᱭᱟ ᱪᱮᱫᱟᱜ ᱥᱮ ᱱᱚᱣᱟ ᱧᱮᱞ ᱧᱮᱯᱮᱞ ᱠᱟᱛᱮ ᱦᱚᱨᱚᱜ ᱪᱤᱱ ᱠᱟᱛᱮᱜ ᱦᱮᱸ ᱮᱠᱵᱟᱨᱮ ᱥᱟᱨ ᱥᱟᱹᱜᱩᱱ ᱵᱟᱯᱞᱟ ᱦᱩᱭᱩᱜᱼᱟ ᱦᱮᱸᱥᱮ
ᱦᱳᱭ ᱚᱱᱟᱜᱮ ᱟᱹᱰᱤ ᱢᱚᱸᱡ ᱵᱟᱯᱞᱟ ᱡᱟᱦᱟᱸ ᱫᱚ ᱟᱵᱚ ᱱᱮᱛᱟᱨ ᱫᱚ ᱦᱟᱸᱜ ᱠᱷᱟᱱ ᱵᱟᱝ ᱧᱮᱞᱚᱜᱚᱜ ᱠᱟᱱᱟ ᱚᱱᱠᱟᱱ ᱵᱟᱯᱞᱟ ᱫᱚ
ᱦᱮᱸ ᱱᱮᱛᱟᱨ ᱫᱚᱢᱟ ᱟᱭᱢᱟ ᱜᱮ ᱧᱮᱞᱚᱜ ᱠᱟᱱᱟ ᱡᱮ ᱠᱩᱲᱤ ᱜᱤᱫᱽᱨᱟᱹ ᱠᱚᱲᱟ ᱜᱤᱫᱽᱨᱟᱹ ᱱᱮᱛᱟᱨ ᱫᱚ ᱟᱯᱟᱱ ᱟᱹᱯᱤᱱ ᱛᱮᱠᱚ ᱠᱩᱥᱤᱠᱟᱹ ᱨᱟᱹᱥᱠᱟᱹ ᱠᱟ ᱠᱟᱛᱮ ᱠᱚ ᱵᱟᱯᱞᱟᱜ ᱠᱟᱱᱟ ᱟᱠᱚ ᱟᱠᱚ ᱛᱮᱜᱮ ᱧᱤᱛ ᱡᱟᱦᱟᱸ ᱧᱤᱨ ᱵᱟᱯᱞᱟ ᱠᱚ ᱞᱟᱹᱭᱫᱟ ᱦᱚᱸᱜᱼᱚ ᱱᱚᱣᱟ ᱠᱚ ᱵᱟᱯᱞᱟᱜ ᱠᱟᱱᱟ ᱦᱮᱸᱥᱮ ᱛᱟᱭᱚᱢ ᱫᱟᱨᱟᱢ ᱛᱮᱠᱚ ᱟᱫᱚ ᱠᱚ ᱤᱭᱟᱹᱭᱮᱫ ᱠᱚᱣᱟ ᱪᱮᱫ ᱠᱚ ᱯᱟᱸᱡᱟ ᱴᱷᱮᱥᱟᱣ ᱠᱟᱛᱮᱜ ᱟᱫᱚ ᱠᱚ ᱵᱷᱟᱥ ᱴᱷᱟᱶ ᱠᱟᱠᱤᱱ ᱠᱟᱱᱟ ᱦᱮᱸ ᱥᱮ ᱚᱱᱛᱮᱧ ᱚᱰᱚᱠᱚᱜ ᱠᱟᱱᱟ
ᱚᱱᱟ ᱨᱮᱫᱚ ᱟᱯᱮ ᱥᱮᱫ ᱫᱚ ᱚᱠᱟᱞ ᱞᱮᱠᱟ ᱥᱤᱸᱫᱟᱹᱨ ᱡᱚᱠᱷᱚᱱᱮ ᱥᱤᱸᱫᱩᱨᱮᱭᱟ ᱠᱷᱟᱱ ᱩᱱᱫᱚ ᱚᱠᱟᱮᱠᱟ ᱢᱟᱱᱮ ᱫᱟᱹᱣᱲᱟᱹ ᱪᱮᱛᱟᱱ ᱨᱮ ᱥᱤᱫᱩᱨᱮᱭᱟ ᱥᱮ? ᱚᱠᱟ ᱞᱮᱠᱟ ᱟᱯᱮ ᱥᱮᱫ ᱫᱚ
ᱱᱚᱣᱟ ᱫᱚᱠᱚ ᱞᱟᱹᱭᱟ ᱡᱮ ᱱᱚᱜᱚᱭ ᱪᱮᱫᱟᱜ ᱥᱮ ᱩᱱᱤ ᱫᱚ ᱱᱚᱜ ᱚᱭ ᱞᱟᱦᱟᱛᱮ ᱪᱟᱞᱟᱣ ᱠᱟᱱᱟᱭ ᱠᱩᱲᱤ ᱜᱤᱫᱽᱨᱟᱹ ᱦᱮᱸᱥᱮ ᱟᱫᱚ ᱚᱱᱟ ᱫᱚᱠᱚ ᱞᱟᱹᱭᱟ ᱪᱮᱛ ᱱᱚᱣᱟ ᱫᱚ ᱥᱤᱸᱫᱽᱨᱟᱹ ᱫᱟᱱ ᱫᱚ ᱫᱟᱹᱣᱲᱟᱹ ᱨᱮ ᱫᱚ ᱵᱟᱝ ᱦᱩᱭᱩᱜᱼᱟ ᱪᱮᱛᱟ ᱱᱚᱣᱟ ᱫᱚ ᱪᱮᱴᱟ ᱤᱭᱟᱹ ᱠᱷᱚᱱ ᱜᱮ ᱦᱩᱭᱩᱜᱼᱟ ᱞᱟᱹᱭᱟᱠᱚ ᱪᱮᱫ ᱠᱚ ᱞᱟᱹᱭᱟ ᱢᱟᱱᱮ ᱛᱤᱸᱜᱩ ᱠᱟᱛᱮᱜ ᱜᱮ ᱚᱛ ᱨᱮᱜᱮ ᱫᱟᱹᱣᱲᱟᱹ ᱪᱮᱛᱮᱱ ᱨᱮᱫᱚ ᱵᱟᱠᱚ ᱞᱟᱹᱭᱟ ᱦᱳᱭ ᱟᱨᱠᱤ ᱯᱟᱛᱲᱟ ᱪᱮᱛᱟᱱ ᱨᱮ ᱴᱷᱤᱠ ᱵᱤᱱ ᱞᱟᱹᱭ ᱠᱟᱜᱼᱟ
ᱦᱳᱭ ᱯᱟᱛᱲᱟ ᱪᱮᱛᱟᱱ ᱠᱷᱚᱱ ᱚᱱᱟ ᱫᱚ ᱵᱟᱯᱞᱟ ᱫᱚ ᱦᱩᱭᱩᱜᱼᱟ ᱦᱳᱭ ᱥᱮ
ᱦᱩᱸ ᱪᱮᱫᱟᱜ ᱥᱮ ᱩᱱᱤ ᱫᱚ ᱚᱱᱟ ᱨᱮᱱᱟᱜ ᱟᱹᱭᱫᱟᱹᱨ ᱫᱚ ᱞᱟᱦᱟ ᱠᱷᱚᱱᱟᱜ ᱜᱮ ᱵᱟᱹᱱᱩᱜ ᱛᱟᱭᱟ ᱦᱮᱸᱥᱮ ᱩᱱᱤ ᱫᱚ ᱪᱟᱵᱟ ᱟᱠᱟᱱ ᱛᱟᱭᱟ ᱛᱟᱭ ᱚᱱᱟ ᱫᱚ ᱦᱮᱸ ᱵᱟᱝ
ᱦᱮᱸ
ᱟᱫᱚ ᱚᱱᱠᱟᱱ ᱵᱮᱯᱟᱞ ᱟᱫᱚ ᱪᱮᱫ ᱠᱚ ᱞᱟᱹᱭᱟ ᱦᱚᱜᱼ ᱚᱭ ᱡᱮ ᱪᱮᱫ ᱥᱚᱢᱚᱭ ᱱᱚᱣᱟ ᱫᱚᱠᱚ ᱢᱮᱱᱟᱜᱼᱟ ᱱᱚᱜᱼᱚᱭ ᱵᱟᱨᱮ ᱤᱛᱟᱹᱛ ᱟᱨ ᱟᱯᱟᱛ ᱤᱛᱟᱹᱛ ᱱᱚᱣᱟ ᱫᱚ ᱪᱮᱫ ᱥᱚᱢᱚᱭ ᱠᱚ ᱵᱮᱣᱦᱟᱨᱚᱜ ᱜᱮᱭᱟ
ᱪᱮᱫ ᱥᱚᱢᱚᱭ ᱞᱟᱹᱭ ᱜᱟᱱᱚ-ᱟ ᱵᱟᱞᱤᱧ ᱵᱩᱡ ᱫᱟᱲᱮ ᱫᱟ
ᱪᱮᱫ ᱥᱚᱢᱚᱭ ᱵᱚᱞᱛᱮ ᱚᱠᱟᱴᱟᱜ ᱵᱟᱯᱞᱟ ᱨᱮᱵᱚᱱ ᱵᱮᱣᱦᱟᱨ ᱜᱮᱭᱟ ᱱᱚᱣᱟ ᱵᱟᱨᱮ ᱤᱛᱟᱹᱛ ᱟᱨ ᱟᱯᱟᱛ ᱤᱛᱟᱹᱛ ᱫᱚ?
ᱵᱟᱨᱮ ᱤᱛᱟᱹᱫ ᱫᱚ ᱚᱠᱟ ᱥᱚᱢᱟᱹᱭ ᱦᱩᱭᱩᱜ ᱜᱮᱭᱟ?
ᱦᱚᱭ ᱢᱟᱱᱮ ᱥᱚᱢᱚᱭ ᱵᱩᱞᱼᱼ ᱛᱮᱫᱚ ᱚᱠᱟ ᱴᱟᱜ ᱵᱟᱯᱞᱟ ᱨᱮᱵᱚᱱ ᱢᱮᱱᱟ ᱡᱮᱱᱚ ᱵᱟᱨᱮ ᱤᱛᱟᱹᱫ ᱟᱨ ᱚᱱᱮ ᱟᱯᱟᱫ ᱤᱛᱟᱹᱫ ᱫᱚ ᱦᱩᱭᱩᱜ-ᱟ?
ᱵᱟᱨᱮ ᱤᱛᱟᱹᱫ ᱫᱚ ᱟᱹᱞᱤᱧ ᱫᱚᱞᱤᱧ ᱧᱮᱞ ᱟᱠᱟᱫᱟ ᱢᱮᱱ ᱠᱷᱟᱱ ᱞᱟᱹᱭ ᱜᱟᱱᱚᱜ-ᱟ ᱡᱟᱦᱟᱸ ᱫᱚᱼᱼ ᱟᱻ ᱱᱚᱣᱟ ᱫᱚ ᱵᱟᱦᱟ ᱥᱟᱦᱟᱸᱭ ᱨᱮᱦᱚᱸ ᱦᱩᱭᱩᱜ ᱜᱮᱭᱟ, ᱟᱨ ᱱᱚᱣᱟ ᱫᱚ ᱧᱮᱞ ᱧᱮᱯᱮᱞ ᱨᱮᱦᱚᱸ ᱦᱩᱭᱩᱜ ᱜᱮᱭᱟ ᱾ ᱤᱧ ᱧᱮᱞ ᱟᱠᱟᱫᱟ ᱤᱧ‌ ᱫᱚ ᱵᱟᱱᱟᱨ ᱨᱮᱜᱮ ᱟᱞᱮ ᱥᱮᱜ ᱫᱚ ᱚᱱᱠᱟ ᱜᱮ ᱦᱩᱭᱩᱜᱼᱼ ᱭᱩᱜ-ᱟ ᱟᱯᱮ ᱥᱮᱜ ᱫᱚ ᱚᱠᱟ ᱞᱮᱠᱟ ᱦᱩᱭᱩᱜ ᱜᱮᱭᱟ ᱠᱟᱹᱴᱤᱡ ᱞᱟᱹᱭ ᱵᱤᱱ ᱥᱮ ᱢᱟ?
ᱚᱱᱟ ᱫᱚ ᱜᱚᱴᱟ ᱜᱮ ᱢᱤᱜ ᱜᱮ ᱟᱫᱚᱸᱻᱼᱼ ᱦᱟᱱᱛᱮ ᱱᱟᱛᱮ ᱫᱚ ᱠᱟᱹᱴᱤᱡ ᱫᱚ ᱦᱚᱭᱚᱜ ᱜᱮᱭᱟ ᱚᱸᱻ ᱧᱮᱞ ᱧᱮᱯᱮᱞ ᱵᱟᱯᱼᱼ ᱵᱟᱯᱞᱟ ᱨᱮᱫᱚ ᱚᱱᱮ ᱥᱟᱨ ᱥᱟᱹᱜᱩᱱ ᱵᱟᱯᱞᱟ ᱡᱟᱦᱟᱸ ᱫᱚ ᱚᱱᱟ ᱨᱮᱫᱚ ᱚᱱᱟ ᱨᱮᱦᱚᱸ ᱵᱟᱨᱮ ᱤᱛᱟᱹᱫ ᱫᱚᱼᱼ ᱠᱚᱸ ᱵᱟᱨᱮ ᱤᱛᱟᱹᱫ ᱪᱮᱴᱟ ᱩᱱᱤ ᱢᱤᱭᱦᱩᱸ ᱫᱚᱠᱚ ᱤᱭᱟᱹ ᱭᱮ ᱜᱮᱭᱟ ᱦᱮᱸᱼᱼ ᱥᱮ ᱟᱨ ᱦᱟᱸ ᱟᱨ ᱢᱤᱫᱼᱼ ᱴᱟᱱ ᱵᱟᱦᱟ ᱥᱟᱶ ᱵᱟᱯᱞᱟ ᱨᱮᱦᱚᱸ ᱱᱚᱣᱟ ᱫᱚ ᱞᱟᱹᱠ ᱫᱚ ᱠᱟᱱᱟ ᱚᱱᱟ ᱨᱮᱦᱚᱸ ᱢᱮᱱᱟᱜ ᱾
ᱦᱮᱸ ᱟᱨ ᱦᱚᱸ ᱚᱠᱟ ᱥᱮᱡᱼᱼ ᱛᱚ ᱧᱮᱞᱚᱜᱚᱜ ᱜᱮᱭᱟ ᱠᱷᱟᱱ ᱱᱟ ᱵᱟᱨᱭᱟ ᱵᱟᱨᱮ ᱤᱛᱟᱹᱫ ᱠᱚ ᱮᱢᱚᱜ-ᱟ ᱾ ᱟᱨ ᱡᱟᱦᱟᱸ ᱫᱚ ᱦᱮᱸ᱾
ᱵᱟᱨᱭᱟ ᱠᱟᱛᱮᱜ ᱾ ᱟᱫᱚ ᱟᱯᱮ ᱥᱮᱜ ᱫᱚ ᱚᱠᱟ ᱞᱮᱠᱟ?
ᱟᱞᱮ ᱥᱮ ᱫᱚ ᱦᱟᱸᱜ ᱠᱷᱟᱱ ᱢᱤᱫᱴᱟᱝ ᱠᱟᱛᱮᱜ ᱜᱮᱠᱚ ᱮᱢᱟ ᱠᱚ ᱜᱮᱭᱟ ᱡᱟᱦᱟᱸ ᱫᱚ ᱞᱟᱦᱟ ᱠᱷᱚᱱᱮᱼᱼ ᱠᱚ ᱮᱢ ᱟᱹᱜᱩᱣ ᱠᱟᱫᱟ ᱡᱟᱦᱟᱸ ᱫᱚ ᱢᱤᱜᱴᱟᱝ ᱜᱮ ᱾ ᱟᱫᱚ ᱱᱚᱱᱛᱮ ᱫᱚ ᱟᱞᱮ ᱥᱮᱜ ᱫᱚ ᱢᱮᱜᱴᱟᱝ ᱜᱮᱠᱚ ᱮᱢᱚᱜ ᱜᱮᱭᱟ ᱡᱟᱦᱟᱸ ᱫᱚ ᱵᱟᱨᱮ ᱤᱛᱟᱹᱫ ᱾ ᱟᱨ ᱟᱯᱮ ᱥᱮᱜ ᱫᱚ ᱚᱠᱟ ᱞᱮᱠᱟ ᱧᱚᱜ?
ᱟᱞᱮ ᱥᱮᱜᱼᱼ ᱫᱚ ᱵᱟᱨᱭᱟ ᱠᱟᱛᱮᱜ ᱠᱚ ᱮᱢᱚᱜ-ᱟ ᱪᱮᱫᱟᱜ ᱥᱮ ᱵᱟᱨᱭᱟ ᱵᱚᱞᱛᱮ ᱫᱚ ᱢᱮᱜᱴᱟᱝ ᱫᱚ ᱵᱟᱨᱮ ᱤᱛᱟᱹᱫ ᱟᱨ ᱢᱮᱜᱴᱟᱝ ᱫᱚ ᱟᱯᱟᱛ ᱤᱛᱟᱹᱫ ᱾
ᱚ ᱟᱪᱪᱷᱟ ᱟᱪᱪᱷᱟ, ᱚᱱᱟ ᱜᱮ ᱚᱱᱟ ᱨᱮᱭᱟᱜ ᱤᱭᱟᱹ ᱫᱚ ᱡᱟᱦᱟᱸ ᱫᱚ ᱵᱟᱨᱭᱟ ᱵᱤᱱ ᱞᱟᱹᱭᱼᱼ ᱠᱮᱫᱟ ᱵᱟᱨᱮ ᱤᱛᱟᱹᱫ ᱦᱚᱭ ᱾
ᱱᱚᱜ-ᱚ ᱱᱚᱶᱟ ᱜᱮ ᱵᱟᱨᱭᱟ ᱠᱚ ᱮᱢᱚᱜ-ᱟ ᱟᱞᱮ ᱥᱮᱜ ᱫᱚ ᱦᱮᱸ ᱥᱮ ᱾ ᱚᱸᱼᱼ ᱠᱚᱲᱟ ᱜᱤᱫᱽᱨᱟᱹ ᱯᱟᱦᱴᱟ ᱠᱷᱚᱱ ᱜᱮ ᱟᱫᱚ ᱱᱚᱜ-ᱚ ᱱᱚᱝᱠᱟ ᱾
ᱚ ᱟᱯᱮ ᱥᱮᱜ ᱫᱚ ᱟᱠᱷᱟᱱ ᱵᱟᱨᱮ ᱤᱛᱟᱹᱫ ᱫᱚ ᱵᱟᱨᱭᱟ ᱵᱟᱝ ᱾
ᱦᱩᱸ᱾
ᱚ
ᱟᱫᱚ ᱚᱱᱠᱟᱱ ᱵᱮᱯᱟᱨ ᱛᱟᱨᱯᱚᱨᱮᱼᱼ ᱫᱚᱝ ᱥᱮᱨᱮᱧ ᱠᱚᱫᱚ ᱵᱤᱱ ᱵᱟᱲᱟᱭ ᱜᱮᱭᱟ ᱥᱮ?
ᱟᱞᱤᱧ ᱫᱚ ᱮᱠᱷᱟᱱ ᱫᱚᱝ ᱥᱮᱨᱮᱧ ᱠᱚᱫᱚ ᱵᱟᱞᱤᱧ ᱵᱟᱰᱟᱭ ᱜᱮᱭᱟ ᱟᱹᱞᱤᱧᱜ ᱩᱱᱟᱹᱜ ᱫᱚ ᱦᱟᱸᱜ ᱠᱷᱟᱱ ᱟᱢ ᱟᱵᱤᱱ ᱚᱠᱟ ᱞᱮᱠᱟ ᱵᱤᱱ ᱵᱟᱲᱟᱭ ᱜᱮᱭᱟ?
ᱟᱫᱚ ᱵᱟᱲᱟᱭ ᱫᱚ ᱢᱮᱱᱟᱜ-ᱟ ᱟᱫᱚ ᱦᱟᱸᱜ ᱚᱱᱛᱮ ᱫᱚ ᱦᱟᱸᱜ ᱵᱟᱞᱟᱝ ᱪᱟᱞᱟᱜ-ᱟ ᱩᱱᱟᱹᱜ ᱫᱚ ᱾ ᱦᱮᱸ ᱥᱮ ᱠᱟᱛᱷᱟ ᱠᱚ ᱢᱟᱨᱟᱝᱚᱜ-ᱟ, ᱦᱮᱼᱼ ᱫᱚᱝ ᱥᱮᱨᱮᱧ ᱫᱚ ᱟᱭᱢᱟ ᱞᱮᱠᱟ ᱜᱮ ᱢᱮᱱᱟᱜ-ᱟ ᱟᱭᱢᱟ ᱞᱮᱠᱟ ᱜᱮᱠᱚ ᱥᱮᱨᱮᱧᱟ ᱦᱮᱸ ᱥᱮ ᱾
ᱦᱮᱸ ᱟᱹᱰᱤ ᱨᱚᱠᱚᱢ ᱫᱚᱝ ᱥᱮᱨᱮᱧ ᱢᱮᱱᱟᱜ-ᱟ ᱥᱮ ᱾
ᱦᱮᱸ ᱦᱮᱸ ᱟᱹᱰᱤ ᱨᱚᱠᱚᱢ ᱫᱚᱝ ᱥᱮᱨᱮᱧ ᱵᱟᱯᱞᱟ ᱥᱮᱨᱮᱧ ᱠᱚᱦᱚᱸ ᱢᱮᱱᱟᱜ-ᱟ ᱾ ᱥᱤᱸᱫᱽᱨᱟᱹ ᱫᱟᱱ ᱥᱮᱨᱮᱧ ᱠᱚᱦᱚᱸ ᱢᱮᱱᱟᱜ-ᱟ ᱟᱭᱢᱟ ᱞᱮᱠᱟᱱ ᱥᱮᱨᱮᱧ ᱜᱮ ᱢᱮᱱᱟᱜ-ᱟ ᱾
ᱟᱯᱮ ᱥᱮᱜ ᱫᱚ ᱚᱠᱟ ᱞᱮᱠᱟ ᱠᱚ ᱨᱟᱹᱥᱠᱟᱹᱭ ᱜᱮᱭᱟ ᱫᱚᱝ ᱶᱟᱜ ᱢᱟᱱᱮ ᱪᱮᱜ ᱤᱧ ᱞᱟᱹᱭᱟᱼᱼ ᱟᱻ ᱛᱩᱢᱫᱟᱜᱼᱼ ᱴᱟᱢᱟᱠ‌ ᱟᱛᱮᱜ ᱜᱮ ᱠᱚ ‌ᱨᱟᱹᱥᱠᱟᱹᱭ ᱜᱮᱭᱟ ᱥᱮ ᱵᱚᱠᱥ ᱛᱮᱜᱮᱯᱮ‌ ᱨᱟᱹᱥᱠᱟᱹᱭᱟ ᱚᱠᱟ ‌‌ᱞᱮᱠᱟ ᱟᱯᱮ ‌ᱫᱚ?
ᱟᱫᱚ ᱟᱞᱮ ᱥᱮᱜ ᱫᱚ ᱱᱮᱛᱟᱨ ᱢᱟ ᱧᱮᱞᱚᱜ ᱠᱟᱱᱟ ᱤᱭᱟᱹ ᱵᱟᱯᱞᱟ ᱚᱠᱛᱚ ᱫᱚᱠᱚ ᱵᱟᱯᱞᱟ ᱚᱠᱼᱼ ᱛᱚ ᱫᱚ ᱛᱩᱢᱫᱟᱜ ᱴᱟᱢᱟᱠ ᱟᱛᱮᱜ ᱜᱮ ᱦᱮᱸ ᱥᱮ, ᱟᱫᱚ ᱩᱸᱻᱼ ᱢᱤᱫ ᱵᱟᱨ ᱫᱷᱟᱣ ᱵᱟᱨ ᱯᱮ ᱟᱠᱷᱲᱟ ᱫᱚᱠᱚ ᱮᱱᱮᱡᱟᱜ-ᱟ ᱯᱮ ᱟᱠᱷᱲᱟ ᱫᱚᱠᱚ ᱮᱱᱮᱡᱟᱜ-ᱟ ᱛᱩᱢᱫᱟᱜ ᱴᱟᱢᱟᱠ ᱟᱛᱮᱜ ᱟᱫᱚ ᱚᱱᱮ ᱰᱤᱡᱮ ᱵᱚᱠᱥ ᱠᱚ ᱪᱟᱞᱩᱭᱟ ᱦᱚᱸᱜᱚ ᱱᱚᱝᱠᱟᱱ ᱦᱚᱸᱜ ᱱᱚᱝᱠᱟ ᱵᱮᱯᱟᱨ᱾ ᱟᱫᱚ ᱚᱱᱟ ᱫᱚ ᱛᱤᱱᱟᱹᱜ ᱡᱚᱛᱷᱟᱛ ᱵᱤᱱ ᱢᱚᱱᱮᱭᱟ?
ᱟᱹᱞᱤᱧ ᱫᱩᱞᱤᱧ ᱞᱟᱹᱭᱟ ᱡᱟᱦᱟᱸ ᱟᱵᱚ ᱯᱟᱹᱦᱤᱞ ᱠᱷᱚᱱ ᱵᱚᱱ ᱮᱱᱮᱡᱼᱟ ᱩᱱ ᱫᱚ ᱠᱷᱟᱱ ᱠᱚᱼᱼᱼ ᱥᱮ ᱚᱝᱠᱟᱱᱼᱼ ᱰᱤᱡᱮ ᱠᱚᱫᱚ ᱵᱟᱝ ᱛᱟᱦᱮᱸ ᱠᱟᱱᱟ ᱱᱮᱛᱟᱨ ᱨᱮᱜᱮ ᱦᱟᱸᱜ ᱠᱷᱟᱱ ᱱᱚᱣᱟ ᱠᱚᱫᱚ ᱦᱮᱡ ᱟᱠᱟᱱᱟ ᱚᱱᱟ ᱫᱚ ᱫᱚᱞᱤᱧ ᱞᱟᱹᱭᱟ ᱚᱱᱟ ᱛᱚᱵᱟᱝ ᱜᱮ ᱴᱷᱤᱠᱟ ᱪᱮᱫᱟᱜ ᱥᱮ ᱟᱞᱮ ᱥᱮᱫ ᱫᱚ ᱦᱟᱸᱜ ᱠᱷᱟᱱ ᱦᱟᱸᱜ ᱟᱞᱮ ᱟᱹᱛᱩ ᱤᱭᱟᱹ ᱵᱟᱯᱞᱟ ᱠᱚ ᱦᱩᱭ ᱞᱮᱱᱠᱷᱟᱱ ᱫᱚ ᱟᱞᱮ ᱫᱚ ᱚᱱᱟ ᱵᱚᱠᱥ ᱠᱚᱫᱚ ᱵᱟᱞᱮ ᱟᱹᱜᱩᱭ ᱜᱮᱭᱟ ᱟᱞᱮ ᱦᱟᱸᱜ ᱠᱷᱟᱡ ᱱᱚᱣᱟ ᱛᱩᱢᱫᱟᱜ, ᱴᱟᱢᱟᱠ ᱚᱱᱟ ᱠᱚᱛᱮ ᱜᱮᱞᱮ ᱨᱟᱹᱥᱠᱟᱹᱭ ᱜᱮᱭᱟ
ᱦᱮᱸᱛᱚ ᱮᱠᱮᱵᱟᱨᱮ ᱜᱮ ᱱᱚᱣᱟ ᱠᱚᱫᱚ ᱫᱚᱨᱠᱟᱨ ᱠᱟᱱᱟ ᱛᱩᱢᱫᱟᱜ, ᱴᱟᱢᱟᱠ ᱱᱤᱡᱮᱨᱟᱜ ᱦᱟᱸ ᱥᱟᱯᱟᱵ ᱠᱟᱱᱟ ᱚᱱᱟ ᱫᱚ ᱟᱵᱚ ᱥᱟᱱᱛᱟᱲ ᱥᱚᱢᱟᱡᱽ ᱨᱮᱱᱟᱜ ᱢᱤᱫᱴᱟᱝ ᱜᱚᱨᱚᱵᱽ ᱞᱮᱠᱟᱱᱟᱜ ᱡᱤᱱᱤᱥ ᱠᱟᱱᱟ ᱦᱮᱸ ᱥᱮ ᱡᱮ ᱛᱩᱢᱫᱟᱜ, ᱴᱟᱢᱟᱠ ᱟᱛᱮ ᱵᱟᱯᱞᱟ ᱦᱮᱸ ᱵᱟᱝ ᱟᱨ ᱱᱮᱛᱟᱨ ᱫᱚ ᱟᱫᱚ ᱚᱱᱮ ᱰᱤ ᱡᱮ ᱵᱚᱥ ᱠᱚᱠᱚ ᱪᱟᱹᱞᱩᱭᱮᱫᱟ ᱦᱮᱸ ᱵᱟᱝ ᱮᱱᱮᱡ, ᱥᱮᱨᱮᱧ ᱡᱷᱚᱛᱚ ᱚᱱᱟ ᱠᱮᱥᱮᱴ ᱛᱟᱞᱟ ᱛᱮᱜᱮ ᱡᱷᱚᱛᱚ ᱮᱱᱮᱡ ᱠᱚ ᱥᱮᱨᱮᱧ ᱠᱚ ᱚᱱᱟ ᱚᱱᱟ ᱛᱟᱞ ᱛᱮᱠᱚ ᱮᱱᱮᱡ ᱥᱮᱨᱮᱧ ᱫᱟ
ᱥᱮᱨᱮᱧ ᱠᱚᱦᱚᱸ ᱫᱤᱱ ᱫᱤᱱ ᱛᱮ ᱦᱟᱸᱜ ᱜᱟᱱ ᱠᱚ ᱦᱤᱲᱤᱧ ᱪᱟᱵᱟᱭᱮᱫᱟ ᱠᱷᱟᱱ ᱡᱟᱦᱟᱸ ᱫᱚ ᱟᱵᱚ ᱫᱚ ᱟᱸ ᱵᱚᱠᱥ ᱛᱮᱵᱚᱱ ᱮᱱᱮᱡᱽ ᱠᱷᱟᱱ ᱫᱚ ᱠᱷᱟᱱ ᱱᱤᱡᱮ ᱛᱮᱫᱚ ᱦᱟᱸᱜ ᱠᱷᱟᱱ ᱥᱮᱨᱮᱧ ᱫᱚ ᱵᱟᱝ ᱞᱟᱜᱟᱜᱼᱟ ᱥᱮ
ᱦᱩᱸ ᱦᱩᱸ ᱦᱚᱸᱜ ᱚ ᱱᱚᱝᱠᱟ ᱠᱟᱛᱷᱟ ᱦᱩᱭᱩᱜ ᱠᱟᱱᱟ ᱟᱫᱚ ᱚᱱᱟ ᱠᱚᱫᱚ ᱵᱟᱝ ᱴᱷᱤᱠᱟ ᱦᱮᱸ ᱵᱟᱝ ᱚᱱᱟ ᱵᱚᱠᱥ ᱠᱚᱛᱮ ᱤᱭᱟᱹ ᱠᱚᱛᱮ ᱱᱚᱣᱟ ᱠᱚᱫᱚ ᱟᱵᱚᱣᱟᱜ ᱠᱟᱞᱪᱟᱨ ᱨᱮᱫᱚ ᱵᱟᱝ ᱯᱟᱲᱟᱜ ᱠᱟᱱᱟ ᱯᱟᱲᱟᱜ ᱠᱟᱱ ᱨᱮᱦᱚᱸ ᱟᱫᱚ ᱩᱱᱟᱹᱜ ᱜᱟᱱ ᱫᱚ ᱵᱟᱝ ᱴᱷᱤᱠᱟ ᱛᱚ ᱢᱤᱫᱴᱟᱝ ᱵᱟᱯᱞᱟ ᱨᱮᱱ ᱵᱟᱯᱞᱟ ᱞᱮᱠᱟᱱ ᱥᱟᱹᱜᱩᱱ ᱫᱤᱱ ᱨᱮ ᱦᱮᱸ ᱥᱮ
ᱦᱮᱸ ᱟᱨᱦᱚᱸ ᱱᱚᱣᱟ ᱵᱟᱯᱞᱟ ᱵᱟᱯᱞᱟ ᱥᱟᱶᱛᱮ ᱟᱨᱦᱚᱸ ᱮᱴᱟᱜ ᱠᱚᱨᱮ ᱦᱚᱸ ᱵᱚᱠᱥ ᱠᱚ ᱠᱚ ᱟᱜᱩ ᱵᱟᱲᱟᱭᱮᱫᱟ ᱡᱟᱦᱟᱸ ᱛᱮ ᱡᱟᱦᱟᱸᱱᱟᱜ ᱯᱚᱨᱚᱵᱽ ᱡᱟᱫᱮ ᱠᱚ ᱦᱩᱭᱩᱜ ᱨᱮᱦᱚᱸ ᱚᱸᱰᱮ ᱠᱚ ᱧᱮᱞᱚᱜᱚᱜ ᱠᱟᱱᱟ ᱟᱹᱜᱩᱭ ᱫᱟᱠᱚ ᱵᱚᱠᱥ ᱠᱚ
ᱦᱩᱸ ᱦᱩᱸ
ᱦᱮᱸ ᱛᱚ ᱚᱝᱠᱟ ᱠᱚ ᱵᱟᱲᱟᱭᱮᱫ ᱛᱟᱦᱮᱸᱱᱟ ᱵᱟᱦᱟ ᱡᱟᱞᱮ ᱠᱚᱨᱮ ᱠᱚ ᱵᱚᱠᱥ ᱠᱚ
ᱵᱟᱦᱟ ᱡᱟᱞᱮ ᱠᱚᱨᱮ ᱢᱟᱜ ᱢᱚᱬᱮ ᱡᱟᱞᱮ ᱠᱚᱨᱮ ᱥᱚᱨᱦᱟᱭ ᱠᱚᱨᱮ ᱦᱚᱸ ᱟᱨ ᱥᱟᱠᱨᱟᱛ ᱨᱮᱢᱟ ᱟᱞᱚᱵᱤᱱ ᱞᱟᱹᱭᱟ ᱥᱟᱠᱨᱟᱛ ᱨᱮᱫᱚ ᱫᱚᱢᱮ ᱜᱮ ᱚᱱᱟ ᱵᱚᱠᱥ ᱟᱛᱮᱜ ᱜᱮ ᱡᱷᱚᱛᱚ ᱠᱤᱪᱷᱩ ᱦᱮᱸ ᱥᱮ
ᱦᱮᱸ ᱦᱟᱸᱜ ᱠᱷᱟᱱ ᱥᱮᱛᱟᱜ ᱠᱷᱚᱱ ᱟᱹᱭᱩᱵ ᱫᱷᱟᱹᱵᱤᱡ
ᱟᱹᱭᱩᱵ ᱫᱷᱟᱹᱵᱤᱡ ᱛᱮ ᱫᱚᱢᱮ ᱠᱚ ᱵᱚᱠᱥ ᱛᱮᱠᱚ ᱮᱱᱮᱡ ᱥᱮᱨᱮᱧᱟ ᱦᱮᱸ ᱥᱮ
ᱟᱨ ᱡᱟᱦᱟᱸ ᱫᱚ ᱟᱨ ᱟᱨ ᱪᱮᱫ ᱯᱚᱨᱚᱵᱽ ᱠᱚ ᱦᱩᱭᱩᱜ ᱜᱮᱭᱟ ᱟᱯᱮ ᱥᱮᱫ ᱫᱚ ᱚᱱᱛᱮ ᱫᱚ ᱟᱸ ᱟᱵᱚ ᱱᱚᱣᱟ ᱥᱟᱱᱛᱟᱲᱟᱜ
ᱟᱵᱚ ᱥᱟᱱᱛᱟᱲᱟᱜ ᱯᱚᱨᱚᱵᱽ ᱵᱚᱞᱛᱮ ᱟᱞᱮ ᱥᱮᱫ ᱫᱚ ᱱᱚᱜᱼᱚᱸᱭ ᱟᱢᱵᱟ ᱵᱚᱛᱤ ᱨᱮ ᱦᱩᱭᱱᱟ ᱱᱚᱜᱼᱚᱸᱭ ᱟᱸ ᱠᱷᱟᱸᱡᱽᱨᱟᱱᱤ ᱯᱚᱨᱚᱵᱽ ᱦᱩᱭᱱᱟ ᱦᱮᱸ ᱥᱮ ᱟᱫᱚ ᱦᱚᱸᱜᱼᱚᱸᱭ ᱟᱞᱮᱭᱟᱜ ᱦᱚᱸᱜᱚ ᱱᱚᱣᱟ ᱟᱫᱚ ᱚᱱᱟᱜᱮ ᱦᱩᱭᱱᱟ ᱟᱫᱚ ᱮᱠᱷᱚᱱ ᱫᱚ ᱯᱚᱨᱚᱵᱽ ᱵᱚᱞᱛᱮ ᱫᱚ ᱟᱞᱮ ᱚᱱᱛᱮ ᱫᱚ ᱪᱮᱫ ᱞᱮ ᱪᱮᱫ ᱦᱚᱸ ᱵᱟᱹᱱᱩᱜᱼᱟ ᱱᱚᱜᱚᱭ ᱵᱟᱯᱞᱟ ᱵᱤᱦᱟᱹ ᱵᱟᱯᱞᱟ ᱠᱚᱜᱮ ᱮᱠᱷᱚᱱ ᱫᱚ ᱦᱩᱭᱩᱜ ᱠᱟᱱᱟ
ᱟᱪᱪᱷᱟ ᱟᱪᱷᱟ ᱦᱮᱸ ᱦᱮᱸ
ᱦᱮᱸ
ᱟᱨ ᱱᱤᱭᱟᱹ ᱠᱷᱟᱱ ᱟᱥᱟᱬ ᱵᱚᱸᱜᱟ ᱫᱚ ᱦᱮᱸ
ᱦᱩᱸᱜ ᱪᱮᱫ ᱵᱤᱱ ᱞᱟᱹᱭᱫᱟ
ᱟᱥᱟᱬ ᱵᱚᱸᱜᱟ ᱢᱟ ᱠᱷᱟᱱ ᱵᱟᱯᱞᱟ ᱢᱟᱠᱚ ᱵᱟᱯᱞᱟᱜ ᱠᱟᱱ ᱜᱮ ᱟᱹᱰᱤ ᱡᱟᱹᱥᱛᱤ ᱜᱮ
ᱦᱮᱸ ᱦᱮᱸᱜ
ᱟᱯᱮ ᱥᱮᱫ ᱫᱚ ᱮᱠᱷᱟᱱ ᱵᱟᱯᱞᱟ ᱠᱚᱫᱚ ᱦᱩᱭᱩᱜ ᱠᱟᱱᱟ ᱥᱮ ᱵᱟᱝ ᱱᱤᱭᱟᱹ ᱟᱥᱟᱬ ᱵᱚᱸᱜᱟ ᱫᱚ
ᱟᱥᱟᱬ ᱵᱚᱸᱜᱟ ᱫᱚ ᱵᱟᱯᱞᱟ ᱫᱚ ᱦᱩᱭᱩᱜ ᱠᱟᱱ ᱜᱮᱭᱟ ᱦᱚᱜᱼᱚᱸᱭ ᱫᱟᱜ ᱡᱟᱹᱲᱤ ᱛᱮ ᱫᱚᱢᱮᱭᱮ ᱫᱟᱜ ᱫᱟᱭ ᱟᱨ ᱨᱚᱜᱼᱚᱸᱭ ᱞᱮᱧᱡᱮᱫ ᱞᱚᱥᱚᱫ ᱫᱚᱢᱮ ᱮᱠᱵᱟᱨᱮ ᱞᱚᱥᱚᱫ ᱥᱚᱠᱛᱮ ᱤᱭᱟᱹᱛᱮ ᱟᱨ ᱟᱠᱟᱨᱮ ᱵᱤᱱ ᱮᱱᱮᱡᱼᱟ ᱟᱠᱟᱨᱮ ᱵᱤᱱ ᱨᱟᱹᱥᱠᱟᱹᱭᱟ ᱦᱮᱸ ᱥᱮ ᱫᱚᱢᱮ ᱜᱮ ᱵᱟᱯᱞᱟ ᱫᱚ ᱦᱩᱭ ᱫᱚ ᱦᱩᱭᱩᱜ ᱠᱟᱱᱟ ᱚᱱᱮ ᱚᱝᱠᱟ
ᱦᱮᱸ
ᱟᱯᱮ ᱚᱱᱛᱮ ᱫᱚ ᱪᱮᱫ ᱞᱮᱠᱟᱭ ᱫᱟᱜ ᱠᱮᱫᱟ ᱛᱮᱦᱮᱧ ᱫᱚ
ᱟᱞᱮᱥᱮᱫ ᱦᱟᱸᱜ ᱠᱷᱟᱱ ᱫᱟᱜ ᱡᱟᱹᱲᱤ ᱫᱚ ᱟᱹᱰᱤ ᱡᱳᱨ ᱜᱮ ᱫᱟᱜ ᱡᱟᱹᱲᱤ ᱠᱮᱫᱟᱭ ᱦᱟᱸᱜ ᱠᱷᱟᱱ ᱥᱮᱛᱟᱜ ᱢᱟᱱᱮ ᱦᱩᱭᱱᱟ ᱟᱨ ᱱᱚᱣᱟ ᱛᱤᱠᱤᱱ ᱥᱮᱫ ᱫᱚ ᱯᱷᱟᱸᱠ ᱠᱮᱫᱟ ᱟᱫᱚ ᱫᱚᱢᱮ ᱥᱤᱛᱩᱝ ᱠᱮᱫᱟ ᱛᱤᱠᱤᱱ ᱥᱮᱫ ᱮ ᱯᱷᱟᱸᱠ ᱠᱮᱫ
ᱦᱮᱸ
ᱟᱫᱚ ᱟᱹᱰᱤ ᱜᱮ ᱠᱷᱟᱨᱟᱯ ᱜᱮ ᱵᱩᱡᱩᱜ ᱠᱟᱱᱟ ᱡᱟᱦᱟᱸ ᱫᱚ ᱞᱟᱹᱭ ᱜᱟᱱᱚᱜᱼᱟ ᱠᱮᱫᱟᱭ ᱥᱮ ᱟᱫᱚ ᱞᱚᱞᱚ ᱵᱷᱟᱵᱽ ᱛᱮᱫᱚ ᱟᱹᱰᱤ ᱠᱷᱟᱨᱟᱯ ᱜᱮ ᱵᱩᱡᱩᱜ ᱠᱟᱱᱟ ᱱᱤᱛᱚᱝ ᱫᱚ ᱟᱨᱦᱚᱸ ᱠᱟᱨᱮᱱᱴ ᱠᱚᱫᱚ ᱵᱟᱹᱱᱩᱜ ᱟᱥᱮ ᱱᱤᱛ ᱫᱚ
ᱦᱮᱸ ᱛᱚ ᱱᱚᱜᱼᱚ ᱱᱚᱝᱠᱟᱱ ᱫᱟᱜ ᱡᱟᱹᱲᱤ ᱞᱮᱠᱷᱟᱱ ᱫᱚ ᱚᱱᱠᱟᱜᱮ ᱠᱟᱨᱮᱱᱴ ᱠᱚ ᱵᱟᱝ ᱛᱟᱦᱮᱸᱱᱟ ᱞᱟᱭᱤᱱ ᱠᱚᱠᱚ ᱜᱮᱫ
ᱦᱮᱸ ᱦᱳᱭ ᱟᱞᱮᱥᱮᱫ ᱫᱚ ᱦᱟᱸᱜ ᱠᱷᱟᱱ ᱫᱚᱢᱮ ᱦᱟᱸᱜ ᱠᱷᱟᱱ ᱫᱟᱨᱮ ᱰᱟᱹᱨ ᱠᱚ ᱢᱮᱱᱟᱜᱼᱟ ᱛᱚ ᱧᱩᱨᱩᱢᱩᱨᱩ ᱞᱮᱱᱠᱷᱟᱱ ᱚᱱᱟᱛᱮ ᱦᱟᱸᱜ ᱠᱷᱟᱱ ᱦᱮᱸ ᱠᱟᱨᱮᱱᱴ ᱠᱚᱫᱚ ᱟᱹᱰᱤ ᱜᱟᱱ ᱜᱮᱠᱚ ᱵᱚᱱᱫᱚᱭ ᱜᱮᱭᱟ ᱟᱞᱮ ᱥᱮᱫ ᱫᱚ
ᱦᱳᱭ ᱛᱚ
ᱦᱳᱭ
ᱚᱠᱛᱚ ᱠᱚᱫᱚ ᱟᱨ ᱵᱮᱥᱤ ᱵᱟᱹᱱᱩᱜ ᱛᱟᱞᱟᱝᱼᱟ ᱦᱮᱸ ᱥᱮ
ᱦᱮᱸ ᱴᱷᱤᱠ ᱜᱮᱭᱟ ᱢᱟ ᱛᱟᱦᱚᱞᱮ ᱢᱟ ᱱᱤᱛᱚᱜ ᱫᱚ ᱱᱚᱝᱠᱟ ᱜᱮ
ᱦᱮᱸ ᱥᱟᱹᱜᱩᱱ ᱧᱤᱫᱟᱹ